ᱦᱮᱞᱳ ᱾
ᱦᱮᱞᱳ᱾
ᱦᱳᱭ ᱡᱚᱦᱟᱨ ᱡᱚᱦᱟᱨ ᱾
ᱦᱮᱸ ᱡᱚᱦᱟᱨ ᱦᱮᱸ ᱟᱡᱚᱢ ᱠᱟᱱᱟ ᱾
ᱦᱳᱭ ᱟᱫᱚ ᱥᱚᱦᱨᱟᱭ ᱵᱟᱵᱚᱫ ᱛᱮᱞᱟᱝ ᱵᱟᱫ ᱮᱫ ᱠᱟᱱ ᱛᱟᱦᱮᱱᱟ ᱛᱚ ᱾
ᱦᱳᱭ ᱦᱳᱭ ᱟᱫᱚ ᱟᱞᱮ ᱥᱮᱫ ᱫᱚ ᱚᱱᱟ ᱫᱚ ᱥᱟᱠ ᱥᱟᱠᱨᱟᱛ ᱚᱠᱛᱚ ᱨᱮ ᱦᱩᱭᱩᱜ ᱜᱮᱭᱟ ᱦᱮᱸ᱾
ᱦᱳᱭ,
ᱟᱨ ᱟᱯᱮ ᱫᱚ ᱥᱟᱠᱨᱟᱛ ᱥᱟᱠᱨᱟᱛ ᱥᱚᱢᱚᱭ ᱯᱮ ᱥᱟᱠᱨᱟᱛᱚᱜ ᱜᱮᱭᱟ?
ᱟ ᱦᱳᱭ ᱟᱹᱞᱤᱧ ᱞᱤᱧ ᱟᱵᱤᱱ ᱵᱤᱱ ᱞᱟᱹᱭ ᱠᱮᱜᱼᱟ ᱥᱮ ᱡᱮᱢᱚᱱ ᱟᱯᱮ ᱫᱚ ᱥᱚᱨᱦᱟᱭ ᱵᱚᱸᱜᱟ ᱨᱮᱯᱮ ᱥᱚᱨᱚᱦᱟᱭᱚᱜᱼᱟ,
ᱦᱩᱸ,
ᱟᱞᱮ ᱫᱚ ᱱᱟᱦᱟᱜ ᱥᱚᱨᱦᱟᱭ ᱵᱚᱸᱜᱟ ᱨᱮᱫᱚ ᱵᱟᱝ ᱟᱞᱮ ᱫᱚ ᱯᱩᱥ ᱵᱚᱸᱜᱟ ᱨᱮᱞᱮ ᱥᱚᱨᱦᱟᱭᱚᱜᱼᱟ᱾ ᱡᱟᱦᱟᱸ ᱤᱝᱨᱮᱡᱤ ᱛᱮᱫᱚ ᱞᱤᱧ ᱞᱟᱹᱭ ᱠᱷᱟᱡ ᱫᱚ ᱦᱟᱸᱜ ᱡᱟᱱᱩᱣᱟᱨᱤ ᱯᱟᱲᱟᱜ ᱠᱟᱱᱟ ᱟᱨ ᱥᱟᱠᱨᱟᱛ ᱫᱚ ᱦᱟᱸᱜ ᱟᱫᱚᱢ ᱯᱩᱥ ᱢᱩᱪᱟᱹᱫᱚᱜ ᱠᱟᱛᱮᱜ,
ᱱᱚᱛᱮ ᱫᱚ ᱟᱨ ᱱᱚᱱ ᱛᱮ ᱫᱚ ᱦᱤᱞᱳᱜ ᱜᱮ ᱥᱚᱝᱠᱟᱱᱛᱤ ᱯᱟᱲᱟᱜ ᱠᱟᱱᱟ᱾
ᱦᱮᱸ,
ᱯᱩᱥ ᱵᱚᱸᱜᱟ ᱢᱩᱪᱟᱹᱫ ᱯᱩᱥ ᱢᱟᱱᱮ ᱟᱯᱮ ᱫᱚ ᱚᱱᱟ ᱢᱟᱜᱽ ᱵᱚᱸᱜᱟ ᱨᱮᱯᱮ ᱥᱟᱨ ᱥᱚᱦᱨᱟᱭ-ᱚᱜ ᱠᱟᱱᱟ ᱵᱟᱝ?
ᱵᱟᱝ ᱯᱩᱥ ᱵᱚᱸᱜᱟ ᱨᱮ, ᱢᱩᱪᱟᱹᱫ ᱯᱩᱥ ᱥᱮ ᱢᱚᱬᱮ ᱫᱤᱱ ᱦᱩᱭᱩᱜ ᱛᱟᱵᱚᱱᱟ ᱥᱮ᱾ ᱟᱫᱚ ᱡᱟᱦᱟᱸᱭ ᱫᱚ
ᱵᱟᱝ-ᱟ, ᱟᱫᱚ ᱚᱱᱛᱮ ᱫᱚ ᱚᱱᱟ ᱵᱚᱝ-ᱟ ᱧᱩᱨᱩᱜ ᱠᱟᱱᱟ ᱥᱮ ᱞᱟᱹᱭ ᱫᱟᱹᱞᱤᱧ ᱡᱮ ᱚᱱᱮ ᱯᱩᱥ ᱵᱚᱸᱜᱟ ᱡᱚᱠᱷᱚᱱ ᱢᱩᱪᱟᱹᱫ ᱮᱱᱟ, ᱧᱩᱨᱩᱭᱮᱱᱟ ᱛᱚ ᱯᱩᱥ ᱵᱚᱸᱜᱟ ᱜᱮᱛᱚ ᱦᱮᱸ ᱚᱸᱰᱮ ᱫᱚ ᱢᱩᱪᱟᱹᱫ ᱮᱱᱟ ᱢᱩᱪᱟᱹᱫ ᱯᱚᱨᱮ ᱠᱷᱚᱱᱟᱜ ᱛᱚ ᱟᱫᱚ ᱢᱟᱜᱽ ᱵᱚᱸᱜᱟ ᱯᱟᱲᱟᱜ ᱠᱟᱱᱟ᱾
ᱦᱳᱭ ᱟᱫᱚ ᱢᱟᱜᱽ ᱨᱮᱫᱚ ᱵᱟᱝᱜᱮ, ᱢᱟᱜᱽ ᱫᱚ ᱪᱟᱵᱟᱜ ᱠᱟᱱᱟ᱾ ᱢᱚᱠᱚᱨ ᱥᱟᱠᱨᱟᱱᱛᱤ ᱫᱤᱠᱩᱣᱟᱜ ᱦᱩᱭᱩᱜ ᱠᱟᱱᱟ ᱫᱚᱥᱟᱨ ᱦᱤᱞᱳᱜ ᱟᱨ ᱟᱵᱚᱣᱟᱜ ᱦᱩᱭᱩᱜ ᱠᱟᱱᱟ ᱡᱟᱦᱟᱸ ᱥᱟᱠᱨᱟᱛ ᱦᱩᱭᱩᱜ ᱠᱟᱱᱟ ᱟᱵᱚ ᱫᱚ ᱞᱟᱦᱟ ᱦᱤᱞᱳᱜ ᱵᱚᱱ ᱥᱟᱠᱨᱟᱛᱚᱜ ᱠᱟᱱᱟ ᱥᱮ ᱪᱟᱵᱟ ᱦᱤᱞ ᱦᱤᱞᱳᱜ ᱟᱨ ᱯᱳᱭᱞᱳ ᱢᱟᱜᱽ ᱫᱚ ᱦᱟᱸᱜ ᱱᱟᱦᱟᱜ ᱟᱞᱮ ᱥᱮᱫ ᱫᱚᱠᱚ ᱢᱮᱱ ᱫᱟ ᱟᱠᱷᱟᱱ ᱯᱩᱡᱟᱹ᱾
ᱦᱳᱭ ᱟᱠᱷᱟᱱ ᱯᱩᱡᱟᱹ ᱟᱞᱮ ᱥᱮᱫ ᱦᱚᱸ ᱚᱱᱟ ᱫᱚ ᱦᱩᱭᱩᱜ ᱜᱮᱭᱟ᱾
ᱦᱳᱭ ᱟᱫᱚ ᱚᱱᱮ ᱚᱝᱠᱟ ᱞᱮᱠᱟ, ᱵᱚᱞᱮ ᱡᱟᱦᱟᱸᱭ ᱫᱚ ᱪᱚᱵᱵᱤᱥ ᱯᱩᱥ ᱡᱟᱦᱟᱸᱭ ᱫᱚ ᱯᱚᱸᱪᱤᱥ ᱯᱩᱥ ᱡᱟᱦᱟᱸᱭ ᱫᱚ ᱛᱮᱭᱤᱥ ᱯᱩᱥ ᱚᱱᱠᱟ ᱠᱷᱚᱡᱽ ᱩᱢ ᱫᱚ ᱦᱩᱭᱩᱜᱼᱟ᱾ ᱢᱮᱱᱠᱷᱟᱱ ᱢᱚᱬᱮ ᱫᱤᱱ ᱜᱮ ᱥᱚᱨᱦᱟᱭ ᱫᱚ ᱦᱩᱭᱩᱜᱼᱟ, ᱟᱫᱚ ᱱᱟᱦᱟᱜ ᱡᱟᱦᱟᱸ ᱠᱚᱨᱮ ᱫᱚ ᱱᱮᱰᱟ ᱦᱤᱥᱟᱹᱵ ᱛᱮ ᱵᱚᱞᱮ ᱠᱚᱢ ᱜᱮᱠᱚ ᱧᱟᱢᱮᱜ ᱠᱟᱱᱟ ᱯᱮ ᱫᱤᱱ ᱠᱚ ᱧᱟᱢᱟ ᱯᱩᱱ ᱫᱤᱱ ᱠᱚ ᱧᱟᱢᱟ ᱚᱱᱠᱟ᱾
ᱟᱪᱪᱷᱟ, ᱮᱱᱠᱷᱟᱱ ᱢᱟᱱᱮ ᱥᱚᱝᱠᱟᱱᱛᱤ ᱞᱟᱦᱟ ᱠᱷᱚᱱᱟᱜ ᱜᱮᱯᱮ ᱥᱚᱦᱚᱨᱟᱭ ᱤᱫᱤᱜᱼᱟ ᱵᱟᱝ,
ᱦᱳᱭ ᱢᱟᱱᱮ ᱥᱟᱠᱨᱟᱛ ᱫᱚ ᱡᱚᱛᱚ ᱢᱤᱫ ᱫᱚᱢ ᱛᱮᱜᱮ ᱦᱩᱭᱩᱜ ᱛᱟᱦᱮᱱᱟ᱾ ᱟᱯᱮ ᱫᱤᱥᱚᱢ ᱟᱨ ᱟᱞᱮ ᱫᱤᱥᱚᱢ ᱥᱟᱠᱨᱟᱛ ᱫᱚ ᱢᱤᱫ ᱫᱚᱢ ᱛᱮᱜᱮ ᱥᱚᱨᱦᱟᱭ ᱵᱚᱸᱜᱟ ᱨᱮᱯᱮ ᱥᱚᱨᱦᱟᱭ ᱚᱜ ᱨᱮᱦᱚᱸ ᱥᱟᱠᱨᱟᱛ ᱫᱚ ᱟᱵᱚ ᱢᱤᱫ ᱫᱷᱟᱣ ᱛᱮᱜᱮ ᱦᱩᱭᱩᱜ ᱠᱟᱱ ᱛᱟᱵᱚᱱᱟ᱾
ᱦᱮᱸ ᱦᱮᱸ,
ᱦᱳᱭ, ᱟᱨ ᱛᱚᱵᱮ ᱡᱟᱦᱟᱸ ᱵᱟᱦᱟ ᱦᱩᱭᱱᱟ, ᱢᱟᱜᱽ ᱢᱚᱬᱮ ᱦᱩᱭᱱᱟ, ᱟᱯᱮ ᱫᱚ ᱚᱱᱟ ᱠᱚᱫᱚ ᱪᱮᱫ ᱞᱮᱠᱟ?
ᱟᱞᱮ ᱫᱚ ᱵᱟᱦᱟ ᱫᱚ ᱵᱟᱦᱟ ᱫᱚᱞᱮ ᱦᱮᱸ ᱟᱬᱜᱚᱭ ᱜᱮᱭᱟ ᱱᱚᱣᱟ ᱤᱭᱟᱹ ᱪᱟᱸᱫᱳ ᱨᱮ ᱪᱮᱫ ᱠᱚᱢ ᱢᱮᱱᱟ ᱯᱷᱟᱹᱜᱩᱱ ᱯᱷᱟᱹᱜᱩᱱ ᱵᱚᱸᱜᱟ ᱨᱮ
ᱦᱳᱭ ᱾
ᱦᱮᱸ ᱚᱱᱮ ᱛᱚ ᱚᱸᱰᱮ ᱦᱚᱸ ᱟᱸᱜ ᱱᱟᱭᱠᱮ ᱢᱟᱱᱮ ᱩᱱ ᱦᱤᱞᱳᱜ ᱫᱚ ᱚᱲᱟᱜ ᱠᱚᱨᱮ ᱠᱚ ᱜᱮᱡ ᱜᱩᱨᱤᱡᱟ, ᱠᱚᱲᱟ ᱪᱩᱞᱦᱟᱹ ᱠᱚᱨᱮ ᱥᱮᱸᱜᱮᱞ ᱵᱟᱝ ᱠᱚ ᱫᱷᱚᱨᱟᱭᱟ, ᱦᱮᱸ ᱟᱫᱚ ᱥᱟᱱᱟᱢ ᱦᱚᱲ ᱜᱮ ᱢᱟᱱᱮ ᱥᱟᱱᱟᱢ ᱛᱤᱨᱞᱟᱹ ᱦᱚᱯᱚᱱ ᱠᱚᱫᱚ ᱵᱟᱝᱠᱚ ᱪᱟᱞᱟᱜᱼᱟ᱾ ᱱᱩᱠᱩ ᱡᱟᱦᱟᱸᱭ ᱮ ᱠᱚᱲᱟ ᱦᱚᱯᱚᱱ ᱠᱚᱜᱮ ᱠᱚ ᱪᱟᱞᱟᱜᱼᱟ ᱯᱳᱲ ᱯᱳᱲ ᱫᱷᱩᱛᱤ ᱟᱨ ᱯᱳᱲ ᱮᱸ ᱜᱮᱧᱡᱤ ᱦᱚᱨᱚᱜ
ᱜᱚᱸᱧᱡᱮ ᱦᱳᱭ
ᱚᱱᱟ ᱠᱚ ᱦᱚᱨᱚᱜ ᱠᱟᱛᱮᱫ ᱡᱟᱦᱮᱨ ᱜᱟᱲ ᱛᱮᱠᱚ ᱪᱟᱞᱟᱜᱼᱟ ᱦᱮᱸ᱾ ᱴᱟᱢᱟᱠ ᱛᱩᱢᱫᱟᱜ ᱟᱛᱮ ᱠᱚ ᱪᱟᱞᱟᱜᱼᱟ ᱚᱸᱰᱮ ᱵᱟᱦᱟᱨᱮ ᱵᱚᱸᱜᱟ ᱵᱩᱨᱩ ᱦᱩᱭᱩᱜᱼᱟ ᱾
ᱦᱳᱭ ᱾
ᱵᱚᱸᱜᱟ ᱵᱩᱨᱩ ᱠᱟᱛᱮ ᱚᱸᱰᱮ ᱟᱫᱚ ᱟᱵᱚ ᱨᱮᱱ ᱢᱟ ᱤᱭᱮ ᱢᱟᱨᱟᱝ ᱵᱩᱨᱩ ᱡᱟᱦᱮᱨ ᱟᱭᱳ ᱢᱚᱲᱮ ᱠᱚ ᱛᱩᱨᱩᱭ ᱠᱚ ᱦᱮᱸ ᱢᱮᱱᱟᱜ ᱠᱚᱛᱟ ᱵᱚᱱᱟ ᱩᱱᱠᱩ ᱠᱚ ᱠᱚ ᱦᱚᱦᱚ ᱟᱠᱚᱣᱟ ᱞᱮ ᱾ ᱟᱫᱚ ᱠᱚ ᱢᱟᱱᱮ ᱵᱟᱠᱷᱮᱲ ᱛᱮ ᱜᱮ ᱞᱮ ᱦᱚᱦᱚ ᱟᱠᱚᱣᱟ ᱦᱮᱸ ᱟᱫᱚ ᱵᱚᱸᱜᱟ ᱵᱩᱨᱩ ᱠᱚ ᱠᱚ ᱦᱤᱡᱩᱜᱼᱟ ᱠᱩᱞᱤ ᱡᱚᱝᱚᱜ ᱟᱞᱮ ᱡᱮ ᱚᱠᱟ ᱞᱮᱠᱟ ᱵᱮᱥ ᱛᱮ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱦᱮᱸ ᱟᱭᱢᱟ ᱾ ᱡᱤᱱᱤᱥ ᱠᱚ ᱠᱩᱠᱞᱤ ᱠᱟᱛᱮ ᱟᱫᱚ ᱩᱱᱠᱩ ᱥᱩᱢᱟᱱ ᱵᱟᱲᱟ ᱠᱟᱛᱮ ᱟᱫᱚ ᱚᱸᱰᱮ - ᱮᱱᱮᱡ ᱢᱟ ᱮᱱᱮᱡ ᱠᱚ ᱦᱚᱸ ᱦᱩᱭᱩᱜᱼᱟ ᱛᱟᱯᱚᱨ ᱚᱸᱰᱮ ᱟᱨ ᱦᱚᱸ ᱵᱚᱸᱜᱟᱼ ᱵᱩᱨᱩ ᱠᱚ ᱦᱩᱭᱩᱜᱼᱟ ᱚᱱᱮ ᱥᱤᱢ ᱠᱚ ᱡᱟᱦᱟᱸᱭ ᱠᱚᱠᱚ ᱤᱫᱤ ᱠᱚᱣᱟ ᱩᱱᱠᱩ ᱠᱚᱞᱮ ᱵᱚᱸᱜᱟ ᱠᱚᱣᱟ ᱦᱮᱸ ᱫᱟᱲᱮ ᱠᱚ ᱡᱟᱦᱟᱸᱭ ᱠᱚᱠᱚ ᱤᱫᱤ ᱠᱚᱣᱟ ᱾ ᱵᱚᱸᱜᱟ ᱵᱩᱨᱩ ᱠᱚ ᱦᱩᱭ ᱠᱟᱛᱮ ᱯᱤᱴᱷᱟᱹ ᱞᱟᱴᱷᱟᱭᱟ ᱞᱮ ᱚᱱᱮ ᱥᱳᱲᱮ ᱠᱚᱣᱟ ᱠᱚ ᱟᱨ ᱵᱚᱦᱚᱜ ᱠᱚᱫᱚ ᱞᱮ ᱯᱤᱴᱷᱟᱹ ᱞᱟᱴᱷᱟᱭᱟ ᱟᱨ ᱚᱱᱟ ᱠᱚᱫᱚ ᱵᱚᱦᱚᱜ ᱡᱤᱞ ᱫᱚ ᱠᱚᱲᱟ ᱦᱚᱯᱚᱱ ᱞᱟᱹᱜᱤᱫ ᱜᱮ ᱛᱤᱨᱞᱟᱹ ᱦᱚᱯᱚᱱ ᱞᱟᱹᱜᱤᱫ ᱫᱚ ᱵᱟᱝ ᱾ ᱦᱮᱸ ᱚᱱᱟ ᱠᱚ ᱡᱚᱢ ᱵᱟᱲᱟ ᱠᱟᱛᱮ ᱛᱟᱨᱯᱚᱨ ᱛᱟᱨᱟ ᱛᱩᱝ ᱚᱠᱛᱚ
ᱦᱳᱭ ᱾
ᱛᱟᱨᱥᱤᱧ ᱚᱠᱛᱮ ᱟᱫᱚ ᱮᱱᱮᱡ ᱮᱱᱮᱡ ᱮᱱᱮᱡ ᱟᱠᱚ ᱦᱮᱸ ᱢᱚᱬᱮ ᱟᱠᱷᱲᱟ ᱯᱮ ᱟᱠᱷᱲᱟ ᱵᱟᱝᱠᱷᱟᱱ ᱢᱚᱬᱮ ᱟᱠᱷᱲᱟ ᱾ ᱮᱱᱮᱡ ᱠᱟᱛᱮ ᱟᱫᱚ ᱱᱟᱭᱠᱮ ᱫᱚ ᱞᱮ ᱟᱹᱜᱩᱭ ᱜᱮᱭᱟ ᱚᱲᱟᱜ ᱛᱮ ᱾
ᱦᱳᱭ ᱾ ᱟᱞᱮ ᱥᱮᱱ ᱦᱚᱸ ᱚᱱᱠᱟ ᱜᱮ ᱡᱮᱢᱚᱱ ᱯᱷᱟᱹᱜᱩᱱ ᱢᱟᱦᱟ ᱨᱮ ᱵᱚᱱ ᱱᱮᱰᱟᱭᱟ ᱾ ᱦᱩᱭᱩᱜᱼᱟ ᱟᱨ ᱪᱮᱫ ᱞᱮᱠᱟ ᱵᱮᱱ ᱞᱟᱹᱭ ᱠᱮᱼᱟ ᱚᱱᱠᱟ ᱜᱮ ᱯᱩᱡᱟᱹ ᱠᱚ ᱫᱚ ᱦᱩᱭᱩᱜᱼᱟ ᱟᱨ ᱱᱟᱭᱠᱮ ᱠᱤ ᱵᱟᱵᱟ ᱡᱮᱢᱚᱱ ᱱᱟᱭᱠᱮ ᱵᱟᱵᱟ ᱥᱟᱶᱛᱮ ᱟᱨ ᱦᱚᱸ ᱥᱚᱸᱜᱮ ᱢᱤᱫᱴᱮᱱ ᱛᱟᱦᱮᱱᱟ ᱛᱚ ᱦᱩᱰᱤᱧ ᱢᱟᱪᱷᱟ ᱜᱤᱫᱽᱨᱟᱹ
ᱦᱳ ᱦᱳᱭ ᱦᱩᱰᱤᱧ ᱢᱟᱪᱷᱟ ᱜᱤᱫᱽᱨᱟᱹ ᱦᱚᱲ ᱮ ᱛᱟᱦᱮᱱ ᱾
ᱦᱳᱭ ᱚᱱᱟ ᱫᱚ ᱡᱮᱢᱚᱱ ᱠᱚ ᱞᱟᱹᱭ ᱠᱟᱜᱼᱟ ᱠᱤ ᱦᱩᱰᱤᱧ ᱧᱚᱜ ᱜᱤᱫᱽᱨᱟᱹᱭ ᱛᱟᱦᱮᱱᱟ ᱮᱱᱠᱷᱟᱱ ᱦᱩᱰᱤᱧ ᱧᱚᱜ ᱠᱷᱚᱱ ᱜᱮ ᱵᱟᱯᱞᱟ ᱠᱚ ᱦᱩᱭᱩᱜ ᱛᱟᱵᱚᱱᱟ ᱦᱳᱭ ᱥᱮ ᱾
ᱟᱨ ᱞᱟᱹᱴᱩ ᱧᱚᱜ ᱜᱤᱫᱽᱨᱟᱹᱭ ᱛᱟᱦᱮᱱᱟ ᱮᱱᱠᱷᱟᱱ ᱛᱷᱚᱲᱟ ᱢᱟᱲᱟᱝ ᱧᱚᱜ ᱠᱟᱛᱮ ᱵᱤᱞᱚᱢ ᱧᱚᱜ ᱠᱟᱛᱮ ᱯᱮᱲᱟ ᱠᱚ ᱠᱚ ᱞᱟᱜ ᱾ ᱟᱨ ᱩᱱᱤ ᱜᱤᱫᱽᱨᱟᱹ ᱫᱚ ᱱᱟᱦᱜ ᱴᱷᱤᱞᱤ ᱱᱟᱦᱜ ᱮ ᱜᱚᱜ ᱠᱟᱜᱼᱟ ᱛᱟᱨᱮᱱ ᱨᱮ ᱾
ᱦᱩᱸ ᱾
ᱦᱳᱭ ᱾ ᱟᱨ ᱟᱞᱮ ᱥᱮᱱ ᱫᱚ ᱢᱮᱱᱟᱜᱼᱟ ᱱᱟᱭᱠᱮ ᱵᱟᱵᱟ ᱠᱚ ᱨᱩ ᱨᱟᱠᱟᱵ ᱠᱟᱛᱮ ᱡᱟᱦᱟᱸ ᱦᱟᱸ ᱫᱩᱣᱟᱹᱨ ᱫᱩᱣᱟᱹᱨ ᱡᱟᱸᱜᱟ ᱞᱮ ᱟᱹᱨᱩᱵᱮᱭᱟ ᱾ ᱟᱫᱚ ᱡᱟᱸᱜᱟ ᱟᱹᱨᱩᱵ ᱠᱟᱛᱮ ᱱᱟᱦᱜ ᱵᱟᱦᱟᱭ ᱜᱚᱪᱷᱟ ᱟᱞᱮᱭᱟ
ᱦᱚᱭ ᱵᱟᱦᱟᱭ ᱵᱟᱦᱟ ᱠᱚ ᱜᱚᱪᱷᱟᱭ ᱭᱮᱹ ᱥᱟᱨᱡᱚᱢ ᱵᱟᱦᱟ ᱠᱚ
ᱥᱟᱨᱡᱚᱢ ᱵᱟᱦᱟ ᱦᱳᱭ ᱵᱟᱦᱟ ᱜᱚᱪᱷᱟ ᱠᱟᱛᱮᱜ ᱱᱟᱦᱟᱜ ᱟᱫᱚ ᱰᱚᱹᱵᱚᱹᱜ ᱦᱩᱭᱮᱱ ᱜᱮ ᱟᱫᱚ ᱤᱱᱟᱹ ᱛᱟᱭᱚᱢ ᱛᱟᱭᱚᱢ ᱛᱮ ᱜᱮ ᱱᱟᱦᱜ ᱟᱫᱚ ᱮᱱᱮᱡᱚᱜ ᱞᱮ ᱫᱷᱩᱨᱟᱹᱜᱼᱟ ᱥᱮ ᱤᱱᱟᱹ ᱛᱟᱭᱱᱚᱢ ᱛᱮ ᱜᱮ ᱱᱟᱦᱜ ᱟᱫᱚ
ᱞᱟᱝᱲᱮ ᱠᱚ ᱮᱱᱮᱡ ᱛᱟᱦᱮᱸ ᱾
ᱦᱳᱭ ᱟᱨ ᱠᱷᱮᱞᱳᱰ ᱦᱚᱸᱵᱚᱱ ᱫᱷᱩᱨᱟᱹᱜᱼᱟ ᱱᱟᱦᱟᱜ ᱫᱟᱜ ᱠᱚᱛᱮ ᱾
ᱦᱳᱭ ᱦᱳᱭ ᱫᱟᱜ ᱠᱚ ᱫᱩᱞ ᱡᱚᱝᱚᱜᱼᱟ ᱡᱟᱦᱟᱸᱭ ᱱᱚᱝᱠᱟ ᱞᱮᱠᱟᱱ ᱦᱤᱞᱤ ᱛᱮ ᱜᱮ ᱦᱮᱸ ᱟᱨ ᱜᱚᱲᱚᱢ ᱵᱩᱰᱤ ᱛᱮᱠᱚ ᱞᱮ ᱩᱱᱠᱩ ᱦᱮᱸ ᱩᱱᱠᱩ ᱥᱟᱞᱟᱜ ᱾ ᱠᱩᱢᱟᱹᱝ ᱥᱮᱜᱮᱭ ᱜᱟᱱ ᱠᱚ ᱥᱟᱞᱟᱜ ᱦᱮᱸ
ᱦᱳᱭ ᱦᱳᱭ ᱾
ᱛᱮᱧᱟᱝ ᱥᱟᱹᱜᱟᱹᱭ ᱚᱱᱠᱟᱱ ᱠᱚ ᱥᱟᱞᱟᱜ ᱛᱟᱨᱯᱚᱨᱮ ᱟᱫᱚ ᱮᱱᱮᱡ ᱮᱱᱮ ᱞᱟᱜᱽᱬᱮ ᱠᱚᱠᱚ ᱮᱱᱮᱡᱼᱟ᱾ ᱦᱪ ᱥᱮ ᱵᱟᱝ
ᱦᱳᱭ ᱟᱫᱚ ᱱᱮᱛᱟᱨ ᱫᱚ ᱪᱮᱫ ᱦᱩᱭᱩᱜ ᱠᱟᱱᱟᱹ ᱱᱮᱛᱟᱨ ᱢᱟ ᱮᱱᱛᱮ ᱨᱚᱝ ᱠᱚᱦᱚᱸ ᱵᱚᱱ ᱪᱟᱞᱟᱣᱮᱜ ᱠᱟᱱ ᱜᱮᱭᱟ ᱟᱨ ᱵᱟᱝᱠᱷᱟᱱ ᱨᱚᱝ ᱠᱚᱫᱚ ᱮᱱᱛᱮᱫ ᱵᱟᱝ ᱠᱟᱱᱟ ᱟᱵᱚᱣᱟᱜ ᱫᱚ
ᱫᱚ ᱵᱟᱝ ᱠᱟᱱᱟ
ᱦᱳᱭ ᱨᱚᱝ ᱡᱤᱱᱤᱥ ᱫᱚ ᱵᱟᱝ ᱠᱟᱱᱟ ᱟᱵᱚᱣᱟᱜ ᱫᱚ ᱫᱟᱜ ᱛᱮᱜᱮ ᱠᱷᱮᱞᱳᱰ ᱦᱩᱭᱩᱜᱼᱟ᱾
ᱵᱮᱨᱮᱞ ᱫᱟᱜ ᱛᱮ ᱯᱳᱭᱞᱳ ᱫᱤᱱ ᱫᱚ ᱫᱚᱥᱟᱨ ᱫᱤᱱ ᱫᱚ ᱟᱹᱰᱤ ᱦᱚᱲ ᱞᱚᱥᱚᱫ ᱫᱟᱜ ᱛᱮᱦᱚᱸ ᱠᱚ ᱮᱱᱮᱡ ᱜᱮᱭᱟ
ᱦᱳᱭ ᱚᱱᱟ ᱫᱚ ᱱᱟᱦᱟᱜ ᱫᱤᱠᱩ ᱠᱚᱣᱟᱜ ᱡᱟᱦᱟᱸ ᱢᱮᱱᱟᱜ ᱛᱟᱵᱚᱱ ᱫᱚ
ᱦᱩᱸ
ᱡᱮᱢᱚᱱ ᱫᱤᱠᱩ ᱨᱚᱝᱠᱚ ᱪᱟᱞᱟᱣ ᱛᱟᱦᱮᱱᱟ ᱟᱨᱦᱚᱸ ᱤᱱᱟᱹ ᱛᱟᱭᱚᱢ ᱞᱚᱥᱚᱫ ᱠᱚ ᱪᱟᱞᱟᱣ ᱛᱟᱦᱮᱸᱱᱟ
ᱦᱩᱸ
ᱦᱳᱭ ᱚᱱᱠᱟᱜᱮ᱾
ᱟᱫᱚ ᱟᱞᱮ ᱥᱮᱫ ᱫᱚ ᱚᱱᱟ ᱨᱚᱝ ᱫᱚ ᱵᱟᱝᱞᱮ ᱪᱟᱞᱟᱣ ᱦᱚᱪᱚ ᱟᱠᱚᱜᱮᱭᱟ ᱢᱟᱱᱮ ᱡᱟᱦᱟᱸᱭ ᱜᱮ ᱨᱚᱝ ᱮ ᱪᱟᱞᱟᱣᱟᱭ ᱟᱵᱫᱚ ᱢᱟᱱᱮ ᱡᱩᱲᱤᱢᱟᱱᱟ ᱟᱞᱮ ᱡᱩᱹᱨᱤ ᱢᱮ ᱠᱚᱣᱟ ᱪᱮᱫᱟᱜ ᱥᱮ ᱚᱱᱟ ᱫᱚ ᱟᱵᱚᱱᱟᱜ ᱫᱚ ᱵᱟᱝ ᱠᱟᱱᱟ ᱥᱮ?
ᱵᱟᱝ ᱠᱟᱱᱟ ᱦᱳᱭ
ᱟᱨ ᱟᱵᱚ ᱫᱚ ᱡᱟᱦᱟᱸ ᱟᱵᱚᱱᱟᱜ ᱪᱟᱞᱟᱜ ᱠᱟᱱᱟ ᱵᱮᱨᱮᱞ ᱫᱟᱜ ᱚᱱᱟ ᱵᱮᱨᱮᱞ ᱫᱟᱜ ᱛᱮᱜᱮ
ᱦᱳᱭ ᱟᱨ ᱛᱚᱵᱮ ᱵᱟᱯᱞᱟ ᱠᱚᱫᱚ ᱪᱮᱫ ᱞᱮᱠᱟ?
ᱩ ᱵᱟᱯᱞᱟ ᱠᱚᱦᱚᱸ ᱵᱟᱯᱞᱟ ᱠᱚᱦᱚ ᱩ ᱟᱯᱮ ᱥᱮᱫ ᱚᱠᱟ ᱞᱮᱠᱟ ᱚᱱᱛᱮᱱᱟᱜ ᱯᱮ ᱞᱟᱹᱭ ᱵᱤᱱ ᱥᱮ ᱟᱹᱵᱤᱱ ᱥᱮᱫ
ᱦᱳᱭ ᱱᱚᱛᱮ ᱫᱚ ᱡᱮᱢᱚᱱ ᱥᱟᱨ ᱥᱟᱹᱜᱩᱱ ᱵᱟᱯᱞᱟ ᱨᱮᱱᱟᱜ ᱞᱤᱧ ᱞᱟᱹᱭᱮᱫ-ᱟ ᱥᱟᱨ ᱥᱟᱹᱜᱩᱱ ᱵᱟᱯᱞᱟ ᱫᱚ ᱦᱩᱭᱩᱜ ᱠᱟᱱᱟ ᱟ ᱨᱟᱭᱵᱟᱨ ᱠᱚᱠᱚ ᱦᱤᱡᱩᱜ-ᱟ᱾ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱨᱮᱱ?
ᱦᱩᱸ
ᱟᱫᱚ ᱠᱚᱲᱟ ᱜᱤᱫᱽᱨᱟᱹ ᱥᱮᱱ ᱠᱷᱚᱱ ᱠᱚ ᱦᱤᱡᱩᱜ-ᱟ ᱠᱩᱲᱤ ᱯᱟᱦᱟᱴᱟ ᱨᱮ ᱧᱮᱞ ᱞᱟᱹᱜᱤᱫ ᱮᱛᱚᱦᱚᱵ ᱨᱮᱫᱚ ᱱᱟᱦᱟᱜ ᱠᱚᱲᱟ ᱜᱤᱫᱽᱨᱟᱹ ᱜᱮ ᱪᱟᱞᱟᱣ ᱞᱟᱦᱟᱜ-ᱟ᱾ ᱧᱮᱞ ᱧᱮᱯᱮᱞ ᱡᱟᱦᱟᱸ ᱠᱚ ᱢᱮᱛᱟᱜ ᱠᱟᱱᱟᱹ
ᱦᱩᱸ ᱦᱩᱸ
ᱟᱫᱚ ᱧᱮᱞ ᱧᱮᱯᱮᱞ ᱠᱟᱛᱮᱜ ᱱᱟᱦᱟᱜ ᱠᱚᱲᱟ ᱜᱤᱫᱽᱨᱟᱹ ᱡᱩᱫᱤ ᱠᱩᱥᱤᱭᱮᱱᱟ ᱮᱱᱠᱷᱟᱱ ᱫᱚ ᱱᱟᱦᱟᱜ ᱟᱫᱚ ᱜᱚ ᱵᱟᱵᱟ ᱠᱚ ᱦᱤᱡᱩᱜᱚ-ᱟ᱾
ᱦᱩᱸ
ᱟᱨ ᱜᱚ ᱵᱟᱵᱟ ᱱᱟᱦᱟᱜ ᱠᱚ ᱠᱩᱥᱤᱭᱮᱱ ᱠᱷᱟᱭ ᱫᱚ ᱠᱚᱲᱟ ᱥᱮᱫ ᱠᱷᱚᱱ ᱮᱱᱠᱷᱟᱱ ᱱᱟᱦᱟᱜ ᱜᱚ-ᱵᱟᱵᱟ ᱠᱩᱥᱤ ᱠᱟᱛᱮᱫ ᱱᱟᱦᱟᱜ ᱠᱚᱲᱟ ᱥᱮᱜ ᱨᱮᱱ ᱟᱫᱚ ᱱᱟᱱᱟ ᱛᱟᱠᱚ ᱢᱮᱱᱟᱜ ᱠᱚᱣᱟ ᱥᱮ ᱠᱩᱲᱤ ᱜᱤᱫᱽᱨᱟᱹ ᱠᱚ ᱢᱮᱱᱟᱜ ᱠᱚᱣᱟ ᱥᱮ ᱱᱟᱦᱟᱜ ᱮᱱᱛᱮ ᱢᱟᱨᱟᱝ ᱜᱳ ᱢᱟᱨᱟᱝ ᱵᱟ ᱠᱟᱠᱤ ᱛᱟᱠᱩ ᱠᱚ ᱦᱚᱭ ᱥᱮ
ᱦᱩᱸ
ᱩᱱᱠᱩ ᱠᱚ ᱱᱟᱦᱟᱜ ᱟᱫᱚ ᱠᱚ ᱦᱤᱡᱩᱜ-ᱟ᱾ ᱟᱫᱚ ᱡᱚᱛᱚ ᱛᱮ ᱧᱮᱞ ᱠᱟᱛᱮᱫ ᱡᱩᱫᱤ ᱠᱚ ᱠᱩᱥᱤᱮᱱᱟ ᱮᱱᱠᱷᱟᱱ ᱫᱚ ᱱᱟᱦᱟᱜ ᱟᱫᱚ ᱠᱩᱲᱤ ᱯᱟᱦᱴᱟ ᱠᱷᱚᱱ ᱠᱚ ᱪᱟᱞᱟᱜᱼᱟ ᱠᱚᱲᱟᱣᱟᱜ ᱚᱲᱟᱜ ᱫᱩᱨᱟᱹᱣ ᱧᱮᱞ
ᱟᱪᱪᱷᱟ
ᱪᱮᱫᱟᱜ ᱥᱮ ᱟᱞᱮ ᱥᱮᱱ ᱫᱚ ᱡᱩᱫᱤ ᱠᱩᱲᱤ ᱜᱤᱫᱽᱨᱟᱹ ᱵᱚᱱ ᱴᱷᱟᱶ ᱠᱚ, ᱠᱷᱟᱡ ᱫᱚ ᱮᱱᱛᱮ ᱠᱚᱲᱟ ᱜᱤᱫᱽᱨᱟᱹᱣᱟᱜ, ᱚᱲᱟᱜ ᱫᱩᱣᱟᱹᱨ ᱡᱩᱢᱤ ᱡᱟᱭᱜᱟ ᱜᱮᱥᱮ ᱵᱚᱱ ᱧᱮᱞᱟ ᱾
ᱦᱩᱸ- ᱦᱩᱸ ᱾
ᱦᱳᱭ ᱟᱫᱚ ᱚᱲᱟᱜ ᱫᱩᱣᱟᱹᱨ ᱞᱮ ᱧᱮᱞᱟ᱾ ᱟᱫᱚ ᱚᱲᱟᱜ ᱫᱩᱣᱟᱹᱨ ᱡᱩᱫᱤ ᱠᱩᱥᱤ ᱦᱩᱭᱱᱟ ᱟᱫᱚ ᱚᱲᱟᱜ ᱫᱩᱣᱟᱹᱨ ᱠᱩᱥᱤ ᱦᱩᱭ ᱞᱮᱱᱠᱷᱟᱱ ᱫᱚ ᱟᱫᱚ ᱦᱚᱨᱚᱜ ᱵᱟᱸᱫᱮ ᱡᱟᱦᱟᱸ ᱵᱚᱱ ᱢᱮᱛᱟᱜ ᱠᱟᱱᱟ ᱡᱚᱢ ᱧᱩ ᱾ ᱟᱨ ᱡᱟᱸᱦᱟᱸ ᱥᱮᱱ ᱫᱚᱠᱚ ᱢᱮᱱᱟ ᱚᱲᱟᱜ ᱫᱩᱣᱟᱹᱨ ᱾
ᱦᱩᱸ
ᱟᱫᱚ ᱚᱱᱟ ᱵᱚᱱ ᱱᱮᱰᱟᱭᱟ ᱾ ᱟᱫᱚ ᱚᱱᱟ ᱱᱮᱰᱟ ᱛᱟᱭᱚᱢ ᱫᱚ ᱱᱟᱦᱟᱜ ᱚᱱᱟ ᱠᱚ ᱠᱚᱲᱟ ᱥᱮᱱ ᱠᱷᱚᱱ ᱠᱚ ᱦᱮᱡ ᱞᱟᱦᱟᱜᱼᱟ, ᱟᱫᱚ ᱠᱚᱲᱟ ᱥᱮᱱ ᱠᱷᱚᱱ ᱠᱚ ᱦᱤᱡᱩᱜᱼᱟ ᱠᱩᱲᱤ ᱜᱤᱫᱽᱨᱟᱹ ᱞᱟᱹᱜᱤᱜ ᱡᱚᱛᱚ ᱠᱤᱪᱷᱩ ᱠᱚ, ᱟᱹᱜᱩᱭᱟ ᱪᱮᱫ ᱞᱮᱠᱟ ᱪᱟᱞᱟᱜ ᱠᱩᱞᱟᱹᱜ ᱛᱟᱵᱩᱱ ᱮᱱᱛᱮ
ᱦᱩᱸ ᱦᱩᱸ
ᱞᱩᱜᱽᱲᱤ ᱢᱟ ᱢᱮᱱᱟᱜ ᱜᱮᱭᱟ ᱾ ᱟᱫᱚ ᱞᱩᱜᱽᱲᱤ ᱥᱟᱶᱥᱟᱶᱛᱮ ᱱᱟᱦᱟᱜ ᱦᱳᱭ
ᱚᱱᱟ ᱛᱚ ᱜᱤᱨᱟᱹ ᱠᱚ ᱛᱚᱞ ᱯᱚᱨᱮ ᱚᱠᱛᱚ ᱾
ᱵᱟᱝ ᱵᱟᱝ ᱢᱟᱱᱮ ᱫᱚ ᱢᱮᱱᱟᱜᱼᱟ ᱾ ᱚᱲᱟᱜ ᱫᱩᱣᱟᱹᱨ ᱡᱟᱸᱦᱟᱸ ᱚᱲᱟᱜ ᱫᱩᱣᱟᱹᱨ ᱧᱩᱛᱩᱢ ᱠᱚ ᱢᱮᱛᱟᱣᱟᱜ ᱠᱟᱱᱟ, ᱡᱚᱢ ᱧᱩ ᱞᱮᱠᱟ ᱠᱚ ᱪᱟᱞᱟᱜᱼᱟ ᱾ ᱠᱩᱲᱤ ᱥᱮᱱ, ᱠᱚᱲᱟ ᱥᱮᱱ ᱠᱷᱚᱱ ᱠᱚ ᱪᱟᱞᱟᱜ ᱠᱟᱱᱟ ᱠᱩᱲᱤ ᱴᱷᱮᱱ ᱠᱷᱚᱱ ᱮᱱᱠᱷᱟᱱ ᱠᱚ ᱪᱟᱞᱟᱜᱼᱟ᱾ ᱱᱟᱦᱟᱜ ᱛᱤᱨᱤᱥ ᱡᱳᱲᱟ, ᱪᱚᱞᱞᱤᱥ ᱡᱳᱲᱟ ᱢᱟᱱᱮ ᱥᱚᱛᱚᱨ ᱡᱚᱱ ᱟᱥᱤ ᱡᱚᱱ ᱦᱚᱲ ᱠᱚ ᱪᱟᱞᱟᱜᱼᱟ᱾
ᱟᱪᱪᱷᱟ ᱚᱱᱟ ᱚᱱᱟ ᱫᱚ ᱦᱚᱨᱚᱜ ᱪᱤᱱ, ᱦᱚᱨᱚᱜ ᱦᱚᱨᱚᱜ ᱪᱤᱱ ᱟᱞᱟᱫᱟ?
ᱦᱳᱭ- ᱦᱳᱭ ᱦᱚᱨᱚᱜ ᱪᱤᱱᱦᱟ. ᱦᱳᱭ ᱦᱚᱨᱚᱜ ᱪᱤᱱᱦᱟ. ᱾
ᱟᱪᱪᱷᱟ ᱦᱚᱨᱚᱜ ᱪᱤᱱᱦᱟᱹ ᱚᱱᱟ ᱴᱟᱜ ᱜᱮᱛᱚ ᱵᱤᱱ ᱞᱟᱹᱭ ᱦᱚᱪᱚᱭᱫᱟ?
ᱦᱳᱭ ᱦᱳᱭ ᱦᱚᱨᱚᱜ ᱪᱤᱱᱦᱟᱹ ᱜᱮᱞᱤᱧ ᱞᱟᱹᱭᱮᱜ ᱾ ᱠᱟᱱᱟ ᱟᱞᱮ ᱥᱮᱱ ᱫᱚᱠᱚ ᱢᱮᱛᱟᱜᱼᱟ, ᱚᱲᱟᱜ ᱫᱩᱣᱟᱹᱨ ᱦᱚᱸᱠᱚ ᱢᱮᱱᱟ ᱾ ᱟᱨ ᱦᱚᱨᱚᱜ ᱵᱟᱸᱫᱮ ᱦᱚᱸᱠᱚ ᱢᱮᱱᱟ ᱾ ᱟᱨ ᱠᱩᱲᱤ ᱥᱮᱱ ᱠᱷᱚᱱ ᱫᱚᱵᱮᱱ ᱢᱮᱱ ᱠᱷᱟᱡ, ᱫᱚ ᱦᱟᱸᱜ ᱠᱚ ᱢᱮᱱᱟ ᱫᱷᱩᱛᱤ ᱫᱟᱲᱹᱦᱲᱤ ᱾
ᱦᱩᱸ
ᱟᱫᱚ ᱚᱱᱟ ᱨᱮᱫᱚ ᱱᱟᱦᱟᱜ ᱞᱩᱜᱽᱲᱤ ᱠᱚᱢᱟ ᱠᱚ ᱤᱫᱤᱭ ᱜᱮᱭᱟ ᱾ ᱟᱨᱦᱚᱸ ᱡᱮᱢᱚᱱ ᱮᱱᱛᱮ ᱪᱟᱞᱟᱜ ᱠᱩᱞᱟᱹᱜ ᱥᱮᱨᱚᱠᱚᱢ ᱵᱚᱱ ᱤᱫᱤᱭᱟ ᱾ ᱚᱠᱚᱭ ᱫᱚ ᱢᱟᱞᱟ, ᱚᱠᱚᱭ ᱫᱚ ᱡᱟᱸᱜᱟ ᱨᱮᱱᱟᱜ, ᱚᱠᱚᱭ ᱫᱚ ᱦᱚᱴᱚᱜ ᱨᱮᱱᱟᱜ, ᱠᱟᱹᱴᱩᱵ ᱠᱚᱨᱮᱱᱟᱜ ᱦᱳᱭᱥᱮ ᱟᱨ ᱠᱚᱲᱟ ᱥᱮᱱ ᱠᱷᱚᱱ ᱠᱚ ᱞᱟᱦᱟ ᱠᱚᱣᱟ, ᱤᱱᱟᱹ ᱛᱟᱭᱚᱢ ᱱᱟᱦᱟᱸᱜ ᱠᱩᱲᱤ ᱥᱮᱱ ᱠᱷᱚᱱ ᱠᱚ ᱨᱩᱣᱟᱹᱲᱟ ᱾ ᱫᱚᱥᱟᱨ ᱛᱮᱥᱟᱨ ᱜᱮ ᱪᱮᱫ ᱞᱮᱠᱟ ᱪᱟᱞᱟᱜ, ᱠᱩᱩᱞᱟᱹᱜ ᱢᱮᱱᱟᱜ ᱛᱟᱵᱚᱱᱟ ᱾ ᱫᱚᱥᱟᱨ ᱛᱮᱥᱟᱨ ᱜᱮᱠᱚ ᱦᱮᱡ ᱨᱩᱣᱟᱹᱲ ᱜᱚᱫᱚᱜᱼᱟ, ᱟᱨ ᱠᱩᱲᱤ ᱥᱮᱱ ᱛᱚᱠᱷᱚᱱ ᱦᱚᱸ ᱚᱱᱠᱟ ᱜᱮᱠᱚ ᱟᱹᱜᱩᱭᱟ, ᱠᱚᱲᱟ ᱜᱤᱫᱽᱨᱟᱹ ᱞᱟᱹᱜᱤᱫ ᱞᱩᱜᱽᱲᱤ ᱫᱷᱩᱛᱤ ᱯᱟᱹᱧᱪᱤ ᱾ ᱟᱨ ᱛᱤᱱᱟᱹᱜ ᱠᱚ ᱦᱚᱨᱚᱜ ᱫᱟᱲᱮᱣᱟᱭᱟ, ᱮᱢᱟᱱ ᱛᱮᱭᱟᱜ ᱠᱚ ᱚᱱᱟ ᱠᱚᱠᱚ ᱦᱚᱨᱚᱜᱮᱭᱟ ᱾ ᱜᱷᱩᱲᱤ ᱠᱚ ᱡᱩᱛᱟᱹ ᱠᱚ, ᱟ ᱚᱱᱟ ᱠᱚ ᱦᱚᱨᱚᱜ ᱠᱟᱛᱮ ᱱᱟᱦᱟᱜ
ᱫᱟᱜ ᱡᱟᱹᱲᱤ ᱟᱨᱞᱤᱧ ᱞᱟᱹᱭ ᱮᱟ ᱦᱚᱨᱚᱜ ᱪᱮᱫ ᱨᱮᱜᱮ ᱥᱳᱛᱨ ᱟᱥᱤ ᱡᱚᱱ ᱞᱮᱠᱟ, ᱦᱚᱲ ᱠᱚ ᱪᱟᱞᱟᱜ ᱜᱮᱯᱮ?
ᱦᱳᱭ ᱦᱳᱭ, ᱦᱚᱨᱚᱜ ᱨᱮ ᱡᱮᱢᱚᱱ ᱢᱤᱫᱴᱮᱡ ᱠᱟᱱ ᱛᱟᱵᱚᱱᱟ ᱥᱮ ᱠᱩᱥᱤ ᱨᱟᱹᱥᱠᱟᱹ ᱵᱚᱞᱮ ᱵᱟᱯᱞᱟ ᱫᱚ ᱢᱤᱫ ᱫᱚᱢ ᱜᱮ ᱦᱩᱭᱩᱜ ᱠᱟᱱᱟ ᱡᱤᱭᱚᱱ ᱨᱮ, ᱟᱫᱚ ᱜᱚ ᱵᱟᱵᱟᱣᱟᱜ ᱡᱟᱸᱦᱟᱸ ᱥᱚᱠ ᱛᱟᱦᱮᱱ ᱠᱟᱱ ᱛᱟᱵᱚᱱᱟ᱾
ᱦᱮᱸ
ᱚᱱᱟ ᱥᱚᱠᱷ ᱱᱟᱦᱟᱜ ᱵᱚᱱ ᱯᱩᱨᱟᱹᱣᱮᱜ ᱠᱟᱱᱟ ᱾
ᱦᱮᱸ ᱟᱫᱚ -ᱟᱫᱚ ᱢᱮᱱᱠᱷᱟᱱ ᱮᱸ ᱛᱟᱦᱚᱞᱮ ᱵᱟᱯᱞᱟ ᱚᱲᱟᱜ ᱡᱚᱠᱷᱚᱱ, ᱵᱟᱹᱦᱩ ᱠᱚ ᱤᱫᱤᱭᱟ ᱾ ᱛᱚᱠᱷᱚᱱ ᱫᱚ ᱟᱨᱚ ᱛᱤᱱᱟᱹᱜ? ᱛᱤᱱᱟᱹᱜ ᱜᱟᱱ ᱦᱚᱲ ᱠᱚ ᱦᱤᱡᱩᱜᱼᱟ?
ᱛᱚᱠᱷᱚᱱ ᱢᱟ ᱵᱟᱹᱨᱭᱟᱹᱛ ᱠᱚ, ᱟᱭᱢᱟ ᱠᱚ ᱦᱤᱡᱩᱜ ᱛᱟᱦᱮᱱᱟ ᱾ ᱮᱜ ᱫᱩᱥᱚ ᱡᱚᱱ, ᱟᱲᱟᱭᱥᱚ ᱡᱚᱱ, ᱡᱟᱸᱦᱟᱸᱭ ᱫᱚ ᱰᱮᱲᱥᱚ ᱡᱚᱱ ᱚᱱᱠᱟ ᱠᱚ ᱦᱤᱡᱩᱜ ᱛᱟᱦᱮᱱᱟ ᱾ ᱵᱟᱥ ᱛᱮᱠᱚ ᱟᱹᱜᱩ ᱵᱟᱥ ᱛᱮᱠᱚ ᱦᱤᱡᱩᱜᱼᱟ᱾ ᱵᱟᱥ ᱦᱚᱸᱠᱚ ᱟᱹᱜᱩᱭ ᱠᱷᱟᱡ ᱟᱨᱦᱚᱸ ᱵᱟᱝᱠᱚ ᱥᱟᱵ ᱠᱷᱟᱡ ᱠᱟᱹᱴᱤᱡ ᱟᱜ ᱦᱚᱸᱠᱚ ᱟᱹᱜᱩᱭᱟ ᱵᱩᱞᱨᱳ ᱠᱳ
ᱦᱩᱸ,
ᱪᱮᱫ ᱞᱮᱠᱟ ᱮᱱᱛᱜ ᱪᱟᱞᱟᱜ ᱠᱩᱞᱟᱹᱜ ᱠᱟᱱ ᱛᱟᱵᱚᱱᱟ᱾ ᱱᱮᱛᱟᱨ ᱢᱟ ᱢᱚᱴᱚᱨ ᱥᱟᱭᱠᱮᱞ ᱠᱚᱛᱮ ᱜᱮ ᱰᱷᱮᱨ ᱠᱚ ᱪᱟᱞᱟᱜ ᱠᱟᱱᱟ᱾
ᱟᱨ ᱱᱮᱛᱟᱨ ᱦᱚᱸ ᱚᱱᱠᱟ ᱦᱚᱲ ᱠᱚ ᱪᱟᱞᱟᱜ ᱜᱮᱭᱟ᱾ ᱥᱚᱛᱛᱚᱨ, ᱟᱥᱤ ᱡᱚᱱ ᱦᱚᱨᱜᱽ ᱦᱚᱨᱚᱜ ᱪᱤᱱᱦᱟᱹ ᱨᱮᱜᱮ
ᱦᱳᱭ ᱪᱮᱫ ᱞᱮᱠᱟ ᱪᱟᱞᱟᱜ ᱠᱩᱞᱟᱹᱜ ᱛᱟᱵᱚᱱ᱾ ᱡᱮᱢᱚᱱ ᱮᱱᱛᱜ ᱟᱵᱚ ᱪᱮᱫ ᱞᱮᱠᱟ ᱵᱚᱱ ᱫᱟᱲᱮᱭᱟᱜᱼᱟ? ᱡᱮᱢᱚᱱ ᱮᱱᱛᱮᱫ ᱟᱵᱚ ᱵᱚᱱ ᱪᱟᱞᱟᱜ ᱠᱟᱱᱟ᱾ ᱟᱨ ᱡᱚᱫᱤ ᱠᱩᱲᱤ ᱥᱮᱜ ᱨᱮᱱ ᱚᱱᱠᱟ ᱫᱟᱲᱮ ᱵᱟᱝ ᱢᱮᱱᱟᱜ ᱠᱚᱣᱟ᱾ ᱩᱱᱟᱹᱜ ᱯᱮᱲᱟ ᱵᱟᱝᱠᱚ ᱟᱛᱟᱝ ᱫᱟᱲᱮᱭᱟᱵᱚᱱᱟ ᱾ᱢᱮᱱᱠᱷᱟᱱ ᱵᱚᱱ ᱠᱚᱢᱚᱜᱼᱟ᱾ ᱩᱱᱠᱩ ᱪᱮᱫ ᱞᱮᱠᱟ ᱪᱟᱞᱟᱜ ᱠᱷᱩᱞᱟᱹᱜ ᱛᱟᱠᱚ᱾ ᱟᱠᱚᱣᱟᱜ ᱡᱚᱢ ᱧᱩ ᱚᱱᱟ ᱦᱤᱥᱟᱹᱵᱽ ᱨᱮᱵᱚᱱ ᱪᱟᱞᱟᱜᱼᱟ᱾
ᱦᱩᱸ,
ᱟᱨ ᱩᱱᱤᱭ ᱢᱮᱱᱟ ᱠᱷᱟᱱ᱾ ᱡᱚᱛᱚ ᱯᱮᱲᱟᱮᱧ ᱟᱛᱟᱝ ᱫᱟᱨᱟᱢ ᱫᱟᱲᱮᱭᱟᱯᱮ ᱜᱮᱭᱟ ᱾ᱡᱚᱢ ᱧᱩ ᱡᱚᱛᱚ᱾ ᱩᱱᱤ ᱵᱮᱥ ᱜᱮᱭ ᱡᱚᱜᱟᱲ ᱠᱟᱫᱟ᱾ ᱮᱱᱠᱷᱟᱱ ᱫᱚᱭ ᱢᱮᱱᱟ ᱦᱮᱸ ᱦᱤᱡᱩᱜ ᱯᱮ᱾